ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱟᱨ ᱞᱟᱹᱭ ᱫᱟᱞᱤᱧ ᱨᱚᱲ ᱵᱮᱤᱱ ᱟᱸᱡᱚᱢ ᱧᱟᱢᱮᱫ ᱛᱟᱹᱞᱤᱧᱟ
ᱦᱮᱸ ᱟᱸᱡᱚᱢᱚᱜ ᱠᱟᱱᱟ ᱴᱷᱤᱠ ᱜᱮ ᱱᱤᱛᱚᱜ ᱫᱚ
ᱚ ᱦᱳᱭ ᱦᱳᱭ
ᱦᱮᱸ ᱛᱚᱵᱮ ᱪᱮᱜ ᱠᱚᱢ ᱪᱤᱠᱟᱹᱭᱮᱫᱟ
ᱪᱤᱠᱟᱹ ᱫᱚ ᱱᱚᱜᱼᱚᱭ ᱪᱤᱠᱟᱹ ᱦᱚᱸ ᱵᱟᱞᱮᱧ ᱪᱤᱠᱟᱹᱭᱮᱫᱟ ᱱᱚᱜᱼᱚᱭ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ
ᱟᱪᱪᱷᱟ ᱟᱪᱪᱷᱟ ᱫᱟᱜ ᱡᱟᱹᱲᱤ ᱛᱚ ᱫᱟᱜ ᱡᱟᱹᱲᱤ ᱮᱫᱟᱭ ᱥᱮ ᱵᱟᱝ
ᱦᱳᱭ ᱦᱳᱭ ᱦᱳᱭ ᱚᱱᱠᱟ ᱫᱟᱜ ᱡᱟᱹᱲᱤ ᱠᱷᱟᱹᱛᱤᱨ ᱜᱮ ᱱᱤᱛᱚᱜ ᱫᱚ ᱚᱲᱟᱜ ᱠᱚᱨᱮ ᱜᱮᱞᱤᱧ ᱫᱩᱲᱩᱵ ᱵᱟᱲᱟ ᱟᱠᱟᱱᱟ ᱯᱷᱟᱠ ᱥᱮᱫ ᱛᱚᱫ ᱦᱚ ᱵᱟᱝ ᱜᱟᱱᱚᱜ ᱠᱟᱱᱟ ᱥᱮᱛᱟᱜ ᱨᱮ ᱥᱮᱛᱟᱜ ᱨᱮ ᱫᱟᱜ ᱡᱟᱹᱲᱤ ᱜᱚᱫ ᱠᱮᱫ ᱜᱮᱭᱟᱭ
ᱦᱮᱸ
ᱟᱫᱚ ᱱᱤᱛᱚᱜ ᱦᱚᱸ ᱠᱚᱢ ᱠᱚᱢ ᱡᱚᱨᱚᱜ ᱠᱟᱱ ᱜᱮᱭᱟ ᱟᱫᱚ ᱱᱤᱛᱚᱜ ᱫᱚ ᱚᱱᱟᱛᱮ ᱚᱲᱟᱜ ᱨᱮᱦᱚᱸ ᱞᱤᱧ ᱫᱩᱲᱩᱵ ᱵᱟᱲᱟ ᱟᱠᱟᱱᱟ ᱟᱫᱚ ᱟᱹᱵᱤᱱ ᱜᱮ ᱪᱮᱫ ᱞᱮᱠᱟ ᱪᱮᱫ ᱵᱤᱱ ᱪᱤᱠᱟᱹᱭᱮᱫᱟ
ᱦᱮᱸ ᱤᱧ ᱦᱚᱸ ᱱᱚᱜ-ᱚᱭ ᱰᱟᱹᱝᱨᱤ ᱜᱩᱯᱤᱧ ᱦᱮᱡ ᱟᱠᱟᱱᱟ ᱟᱫᱚ ᱰᱟᱝᱨᱤ ᱠᱚᱦᱚᱸ ᱟᱹᱛᱤᱧᱮᱫ ᱠᱚᱣᱟᱧ ᱦᱚᱸ ᱟᱨ ᱫᱟᱜ ᱫᱚᱭ ᱫᱟᱜᱮᱫ ᱜᱮᱭᱟ
ᱚ ᱟᱪᱪᱷᱟ ᱟᱪᱪᱷᱟ ᱱᱟᱯᱟᱭ ᱜᱮ ᱛᱟᱦᱚᱞᱮ
ᱦᱮᱸ ᱩᱱᱠᱩ ᱠᱚᱦᱚᱸ ᱡᱚᱢ ᱢᱟ ᱵᱟᱠᱷᱟᱱ ᱫᱚ ᱚᱲᱟᱜ ᱨᱮ ᱛᱚᱞ ᱞᱮᱠᱚ ᱠᱷᱟᱱ ᱫᱚ ᱵᱟᱝ ᱦᱩᱭᱩᱜᱼᱟ
ᱵᱟᱝ ᱜᱟᱱᱚᱜᱼᱟᱥᱮ ᱩᱱᱠᱩ ᱦᱚᱸ ᱧᱮᱞ ᱜᱮ ᱞᱟᱜᱟᱜᱼᱟ
ᱦᱩᱸ ᱦᱩᱸ
ᱟᱪᱪᱷᱟ ᱛᱟᱦᱚᱞᱮ ᱚᱱᱠᱟ ᱡᱚᱢ ᱵᱟᱲᱟ ᱠᱟᱛᱮᱜ ᱜᱮᱵᱤᱱ ᱟᱲᱟᱜ ᱟᱠᱟᱫ ᱠᱚᱣᱟ
ᱦᱮᱸ ᱦᱮᱸ ᱡᱚᱢ ᱵᱟᱲᱟ ᱠᱟᱛᱮᱜ ᱜᱮ ᱦᱮᱡ ᱦᱩᱭ ᱠᱟᱱᱟ ᱟᱫᱚ ᱫᱟᱜ ᱮᱫ ᱠᱟᱱ ᱛᱟᱦᱮᱱᱟ ᱥᱮᱛᱟᱜ ᱵᱮᱲᱟ ᱫᱚ ᱰᱷᱮᱨ ᱜᱮ ᱟᱫᱚ ᱱᱤᱛᱚᱜ ᱠᱟᱹᱴᱤᱜ ᱠᱟᱹᱴᱤᱜ ᱫᱟᱜ ᱮ ᱜᱮᱭᱟ
ᱟᱪᱪᱷᱟ ᱟᱪᱪᱷᱟ ᱛᱟᱦᱚᱞᱮ ᱟᱫᱚ ᱫᱟ- ᱟᱫᱚᱞᱤᱧ ᱞᱟᱹᱭᱫᱟ ᱦᱳᱭ ᱦᱳᱭ ᱚᱱᱟ ᱫᱚ ᱱᱟᱜ ᱠᱟᱱ ᱪᱟᱥ ᱠᱟᱹᱢᱤ ᱥᱮᱜ ᱦᱚᱸᱞᱟᱝ ᱪᱟᱞᱟᱜᱼᱟ ᱟᱫᱚᱞᱤᱧ ᱞᱟᱹᱭᱮᱫ ᱛᱟᱦᱮᱸᱫ ᱰᱟᱝᱨᱟ ᱥᱩᱢᱩᱝ ᱜᱮᱢ ᱥᱩᱢᱩᱝ ᱜᱮᱵᱤᱱ ᱟᱲᱟᱜ ᱟᱠᱟᱫ ᱠᱚᱣᱟ ᱥᱮ ᱟᱨᱚ ᱢᱮᱨᱚᱢ ᱠᱚ ᱢᱮᱱᱟᱜ ᱟᱠᱟᱫ ᱠᱚᱣᱟ ᱵᱷᱤᱰᱤ ᱠᱚ
ᱦᱮᱸ ᱡᱚᱛᱚᱜ ᱜᱮ ᱢᱮᱱᱟᱜ ᱠᱚᱣᱟ ᱰᱟᱝᱨᱟ ᱦᱚᱸ ᱢᱮᱱᱟᱜ ᱠᱚᱣᱟ ᱢᱮᱨᱚᱢ ᱵᱷᱤᱰᱤ ᱡᱚᱛᱚᱜ ᱜᱮ ᱢᱮᱱᱟᱜ ᱠᱚᱣᱟ ᱟᱫᱚ ᱮᱠᱞᱟ ᱫᱚ ᱵᱟᱝ ᱟᱨᱦᱚ ᱢᱮᱱᱟᱜ ᱞᱮᱭᱟ ᱵᱟᱨ ᱵᱟᱨ ᱯᱮ ᱦᱚᱲᱟᱜ ᱢᱟᱱᱮ ᱚᱱᱠᱟ ᱵᱟᱨ ᱯᱮ ᱦᱚᱲᱟᱜ ᱞᱮ ᱟᱲᱟᱜ ᱟᱲᱟᱜ ᱟᱠᱟᱫ ᱠᱚᱣᱟ
ᱟᱪᱪᱷᱟ ᱟᱪᱪᱷᱟ ᱦᱳᱭ ᱦᱳᱭ ᱚᱱᱟ ᱢᱟᱛᱚ ᱟᱲᱟᱜ ᱜᱮ ᱠᱟᱹᱢᱤ ᱜᱮ ᱞᱟᱜᱟᱜᱼᱟ ᱥᱮ ᱩᱱᱠᱩ ᱢᱟ ᱚᱱᱠᱟ ᱛᱚᱞ ᱠᱟᱛᱮ ᱫᱚᱦᱚ ᱵᱟᱝ ᱜᱟᱱᱚᱜᱼᱟ
ᱵᱟᱝ ᱵᱟᱸ
ᱱᱟᱯᱟᱭ ᱜᱮ ᱛᱟᱦᱚᱞᱮ
ᱦᱮᱸ
ᱛᱟᱦᱚᱞᱮ ᱱᱤᱛᱚᱜ ᱫᱚ ᱱᱟᱯᱟᱭ ᱜᱮ ᱢᱮᱱᱟᱜ ᱟᱠᱟᱜ ᱵᱤᱱᱟ
ᱦᱳᱭ ᱱᱟᱯᱟᱭ ᱜᱮ
ᱚ ᱚᱲᱟᱜ ᱜᱷᱟᱨᱚᱸᱡᱽ ᱠᱚᱨᱮ
ᱚᱲᱟᱜ ᱠᱚᱨᱮ ᱦᱚᱸ ᱵᱮᱥ ᱵᱟᱲᱟ ᱜᱮᱭᱟᱞᱮ
ᱦᱳᱭ ᱦᱳᱭ ᱦᱳᱭ ᱦᱳ ᱱᱤᱭᱟᱹ ᱜᱷᱟᱹᱲᱤᱡ ᱫᱚ ᱵᱮᱥ ᱫᱚ ᱛᱟᱦᱮᱸ ᱫᱚ ᱟᱵᱚ ᱵᱮᱥᱤᱜᱮ ᱠᱟᱹᱴᱤᱡ ᱞᱟᱹᱠᱛᱤ ᱠᱟᱱ ᱛᱟᱵᱚᱱᱟ ᱥᱮ
ᱦᱳᱭ ᱦᱳᱭ ᱪᱟᱥ ᱠᱟᱹᱢᱤ ᱦᱚᱸ ᱪᱷᱩᱴᱟᱹᱣ ᱞᱟᱜᱟᱣ ᱵᱚᱱᱟ ᱦᱮᱸ
ᱟᱫᱚ ᱦᱮᱸ ᱛᱟᱦᱞᱮ ᱟᱫᱚ ᱛᱟᱦᱞᱮ ᱪᱟᱥ ᱠᱟᱹᱢᱤ ᱥᱮᱫ ᱜᱮᱞᱟᱝ ᱪᱟᱞᱟᱣ ᱞᱮᱱ ᱜᱮ
ᱦᱚ
ᱛᱟᱦᱚᱞᱮ ᱟᱵᱮᱱ ᱥᱮᱫ ᱫᱚ ᱪᱮᱫ ᱞᱮᱠᱟ ᱚᱱᱠᱟ ᱪᱟᱥ ᱠᱚ ᱮᱛᱚᱦᱚᱵ ᱵᱟᱲᱟ ᱦᱩᱭ ᱟᱠᱟᱱᱟ ᱥᱮ ᱟᱹᱣᱨᱤ
ᱦᱮᱸ ᱟᱫᱚ ᱱᱚᱜᱼᱚᱭ ᱛᱤᱦᱤᱧ ᱜᱮ ᱰᱷᱮᱨ ᱧᱚᱜ ᱮ ᱫᱟᱜ ᱠᱮᱫᱟᱭ ᱟᱫᱚ ᱞᱟᱦᱟ ᱧᱚᱜ ᱫᱚ ᱵᱟᱭ ᱫᱟᱜ ᱟᱠᱟᱫ ᱛᱟᱦᱮᱱᱟ ᱫᱮ ᱟᱫᱚ ᱵᱟᱹᱫᱽ ᱠᱚᱫᱚ ᱫᱟᱜ ᱦᱚᱸ ᱵᱟᱝ ᱫᱟᱜ ᱠᱟᱱ ᱛᱟᱦᱮᱱᱟ ᱠᱟᱹᱴᱤᱡ ᱠᱟᱹᱴᱤᱡ ᱱᱚᱜᱼᱚᱭ ᱛᱮᱦᱤᱧ ᱫᱚ ᱠᱟᱹᱴᱤᱡ ᱫᱟᱜ ᱧᱚᱜ ᱠᱟᱱᱟ ᱵᱟᱹᱭᱦᱟᱹᱲ ᱠᱷᱮᱛ ᱠᱚᱜᱮ ᱠᱚ ᱥᱤ ᱵᱟᱲᱟᱭᱮᱫᱟ ᱦᱮᱸ ᱟᱫᱚ ᱚᱱᱟ ᱠᱚᱠᱚ ᱨᱚᱦᱚᱭᱮᱫᱟ
ᱚ ᱟᱫᱚ ᱵᱟᱝ ᱞᱟᱹᱭ ᱠᱟᱛᱮ ᱢᱟᱱᱮ ᱮᱛᱚᱦᱚᱵ ᱠᱟᱴᱟ ᱠᱚᱵᱤᱱ ᱥᱮ ᱥᱮ ᱟᱹᱣᱥᱤ ᱠᱚ ᱮᱛᱚᱦᱚᱵᱟ
ᱦᱮᱸ ᱮᱛᱚᱦᱚᱵ ᱫᱚᱠᱚ ᱮᱛᱚᱦᱚᱵ ᱟᱠᱟᱫᱟ ᱨᱚᱦᱚᱭ ᱠᱚᱫᱚ
ᱚ ᱟᱪᱷᱟ ᱟᱪᱷᱟ ᱱᱟᱯᱟᱭ ᱜᱮ ᱛᱟᱦᱚᱞᱮ
ᱦᱮᱸ ᱟᱨ ᱟᱯᱮ ᱥᱮᱫ ᱠᱚ ᱮᱛᱚᱦᱚᱵ ᱠᱟᱫᱟ ᱥᱮ ᱟᱹᱣᱨᱤ
ᱟᱨ ᱟᱹᱞᱤᱧ ᱥᱮᱫ ᱫᱚ ᱪᱮᱫ ᱞᱤᱧ ᱞᱟᱹᱭᱟ ᱜᱚᱢᱠᱮ ᱟᱹᱞᱤᱧ ᱢᱟᱛᱚ ᱟᱹᱵᱤᱱ ᱵᱤᱱ ᱞᱟᱹᱭ ᱠᱮᱫᱟ ᱟᱹᱵᱤᱱ ᱥᱮᱫ ᱫᱚᱠᱚ ᱮᱛᱚᱦᱚᱵ ᱜᱚᱜ ᱟᱠᱟᱫᱟ
ᱦᱮᱸ
ᱟᱫᱚ ᱟᱹᱞᱤᱧ ᱢᱟ ᱟᱹᱵᱤᱱᱟᱜ ᱠᱟᱛᱷᱟ ᱟᱸᱡᱚᱢ ᱛᱮ ᱟᱹᱞᱤᱧ ᱢᱟ ᱢᱚᱱᱮᱨᱮ ᱠᱟᱹᱴᱤᱡ ᱫᱩᱠᱷᱚ ᱫᱚᱞᱤᱧ ᱵᱩᱡᱷᱟᱹᱣᱮᱫ ᱜᱮᱭᱟ ᱪᱮᱫᱟᱜ ᱥᱮ ᱟᱹᱞᱤᱧ ᱥᱮᱫ ᱫᱚ ᱚᱱᱠᱟ ᱨᱚᱦᱚᱭ ᱠᱚᱫᱚ ᱟᱹᱣᱨᱤ ᱞᱮ ᱮᱛᱚᱦᱚᱵ ᱫᱟᱲᱮᱭᱟᱜᱼᱟ
ᱟᱹᱣᱨᱤ ᱯᱮ ᱮᱛᱚᱦᱚᱵᱼᱟ ᱵᱟᱝ
ᱦᱳᱭ ᱦᱳᱭ ᱟᱫᱚ ᱚᱱᱠᱟ ᱥᱮᱨᱢᱟ ᱡᱟᱹᱲᱤ ᱦᱚᱸ ᱡᱟᱹᱥᱛᱤ ᱧᱚᱜ ᱵᱟᱭ ᱡᱟᱹᱲᱤ ᱟᱞᱮ ᱠᱟᱱᱟ
ᱦᱮᱸ
ᱟᱨ ᱚᱱᱠᱟᱜᱮ ᱟᱹᱰᱤ ᱟᱭᱢᱟ ᱠᱚᱨᱮ ᱞᱤᱧ ᱟᱸᱡᱚᱢ ᱵᱟᱲᱟᱭᱮᱫᱟ ᱚᱱᱠᱟ ᱨᱚᱦᱚᱭ ᱵᱟᱲᱟᱭᱮᱫᱟᱠᱚ
ᱦᱮᱸ ᱦᱮᱸ
ᱱᱚᱝᱠᱟ ᱠᱚ ᱮᱛᱚᱦᱚᱵ ᱠᱟᱫᱟ ᱟᱨ ᱟᱹᱞᱤᱧ ᱥᱮᱫ ᱢᱟ ᱱᱚᱝᱠᱟ ᱟᱹᱨᱤ ᱮᱛᱚᱦᱚᱵ ᱫᱟᱲᱮᱭᱟᱜᱼᱟ ᱞᱮ
ᱚ
ᱟᱫᱚ ᱚᱱᱟᱛᱮ ᱠᱟᱹᱴᱤᱡ ᱢᱚᱱᱮ ᱨᱮᱫᱚ ᱫᱩᱠᱷᱚ ᱫᱚ ᱧᱟᱢᱚᱜ ᱠᱟᱱ ᱜᱮᱭᱟ ᱟᱫᱚ ᱢᱟ ᱞᱟᱹᱭᱵᱤᱱ ᱡᱟᱹᱥᱛᱤ ᱧᱚᱜ ᱵᱟᱭ ᱫᱟᱲᱮ ᱵᱟᱭ ᱫᱟᱜ ᱫᱟᱲᱮ ᱞᱮᱠᱷᱟᱱ ᱛᱚ ᱵᱟᱹᱵᱤᱱ ᱴᱤᱠᱟᱹ ᱫᱟᱲᱮᱭᱟᱜᱼᱟ ᱥᱮ
ᱦᱮᱸ ᱦᱮᱸ ᱟᱫᱚ ᱵᱟᱭ ᱫᱟᱜ ᱞᱮᱠᱷᱟᱱ ᱢᱟ ᱪᱟᱥ ᱠᱚᱦᱚᱸ ᱵᱟᱝ ᱦᱩᱭᱩᱜ ᱜᱮᱭᱟ ᱥᱮ ᱦᱮᱸ
ᱦᱳᱭ ᱦᱳᱭ ᱦᱳᱭ
ᱛᱟᱦᱚᱞᱮ ᱠᱷᱟᱱ ᱫᱚ ᱟᱫᱚ ᱚᱱᱟ ᱫᱚ ᱥᱮᱨᱢᱟ ᱡᱟᱹᱲᱤ ᱵᱷᱚᱨᱥᱟ ᱥᱮ ᱛᱤᱨᱮ ᱫᱟᱜᱟ ᱵᱟᱭ ᱫᱟᱜᱟ ᱚᱱᱟ ᱫᱚ ᱠᱳᱱᱳ ᱴᱷᱤᱠ ᱴᱷᱤᱠᱟᱹᱱ ᱵᱟᱹᱱᱩᱜᱼᱟ
ᱦᱳᱭ ᱦᱳᱭ ᱟᱨ ᱚᱱᱠᱟ ᱫᱚ ᱦᱩᱭᱩᱜ ᱜᱮᱭᱟ ᱚᱠᱟ ᱥᱮᱫ ᱫᱚ ᱞᱟᱦᱟ ᱧᱚᱜ ᱚᱠᱟ ᱥᱮᱫ ᱫᱚ ᱛᱟᱭᱚᱢ ᱧᱚᱜ ᱟᱫᱚ ᱚᱱᱟ ᱠᱚᱜᱮ ᱠᱟᱹᱢᱤ ᱵᱟᱲᱟᱭ ᱦᱩᱭᱩᱜ ᱦᱮᱞ ᱦᱳᱭ ᱟᱨ ᱚᱱᱟ ᱠᱷᱟᱱ ᱢᱤᱱᱤ ᱠᱚᱫᱚ ᱟᱹᱞᱤᱧ ᱥᱮᱫ ᱫᱚ ᱧᱮᱞ ᱞᱮᱠᱷᱟᱱ ᱫᱚ ᱵᱟᱹᱱᱩᱜᱼᱟ ᱠᱟᱫᱟ ᱡᱟᱦᱟᱸ ᱫᱚᱵᱚᱱ ᱢᱮᱛᱟᱜ ᱠᱟᱱᱟ ᱢᱮᱱᱤ ᱥᱮ ᱠᱩᱧ ᱟᱨᱚ ᱥᱮ ᱢᱚᱴᱚᱨ ᱾
ᱦᱩᱸ ᱦᱩᱸ
ᱚᱱᱟ ᱠᱚᱫᱚ ᱱᱟᱜ ᱠᱷᱟᱱ ᱟᱹᱞᱤᱤᱥᱮᱫ ᱫᱚ ᱵᱟᱹᱱᱩᱜ ᱟᱠᱟᱫᱟ ᱟᱹᱞᱤᱧ ᱫᱚ ᱚᱱᱟ ᱥᱮᱨᱢᱟ ᱡᱟᱹᱲᱤ ᱫᱟᱜ ᱵᱷᱚᱨᱥᱟ ᱛᱮᱜᱮ ᱢᱮᱱᱟᱜ ᱟᱠᱟᱫ ᱞᱤᱧᱟᱹ ᱾
ᱚ
ᱟᱫᱚ ᱟᱹᱵᱤᱱ ᱥᱮᱫ ᱜᱮ ᱪᱮᱫ ᱞᱮᱠᱟ ᱢᱤᱱᱤ ᱠᱚ ᱠᱩᱧ ᱠᱚ?
ᱵᱟᱝ ᱵᱟᱝ ᱟᱞᱮ ᱥᱮᱫ ᱦᱚᱸ ᱚᱱᱠᱟ ᱢᱤᱱᱤ ᱠᱚᱫᱚ ᱵᱟᱹᱱᱩᱜ ᱠᱟᱫᱟ ᱾ ᱦᱩᱸ
ᱟᱪᱷᱟ ᱟᱯᱮ ᱠᱩᱧ ᱠᱚ, ᱢᱚᱴᱚᱨ ᱠᱚ,
ᱠᱩᱧ ᱠᱚᱫᱚ ᱢᱮᱱᱟᱜ ᱜᱮᱭᱟ ᱠᱩᱧ ᱠᱚᱫᱚ, ᱟᱨ ᱠᱩᱧ ᱨᱮᱫᱚ ᱫᱟᱜ ᱛᱤᱱᱟᱹᱜ ᱵᱟᱝ ᱜᱟᱱᱚᱜᱼᱟ ᱪᱟᱥ ᱠᱚᱫᱚ ᱚᱱᱟ ᱥᱚᱵᱽᱡᱤ ᱪᱟᱥ ᱠᱚᱜᱮ ᱜᱟᱱᱚᱜᱼᱟ ᱾
ᱚ ᱦᱳᱭ ᱦᱳᱭ ᱦᱳᱭ ᱦᱳᱭ ᱚᱱᱟ ᱢᱟᱛᱚ ᱟᱹᱰᱤ ᱡᱟᱹᱥᱛᱤ ᱜᱮ ᱫᱟᱜ ᱞᱟᱜᱟᱣ ᱟᱵᱚᱱᱟ ᱥᱮ,
ᱦᱩᱸ ᱦᱩᱸ
ᱦᱳᱭ ᱚᱱᱟ ᱛᱚ ᱱᱟᱯᱟᱭ ᱜᱮ, ᱟᱫᱚ ᱚᱱᱟ ᱠᱚᱜᱮ ᱠᱟᱹᱢᱤ ᱵᱟᱲᱟᱭ ᱦᱩᱭᱩᱜ ᱠᱟᱱᱟ ᱚᱱᱟ ᱟᱲᱮ ᱠᱚ ᱡᱷᱩᱲᱟᱹᱣ ᱠᱟᱜ ᱦᱩᱭᱩᱜ ᱠᱟᱱᱟ ᱠᱷᱮᱛ ᱠᱚᱨᱮ, ᱜᱷᱟᱹᱭ ᱠᱚ ᱛᱚᱞ ᱵᱟᱲᱟ ᱠᱟᱜ ᱦᱩᱭᱩᱜ ᱠᱟᱱᱟ ᱦᱳᱭ ᱦᱳᱭ ᱠᱟᱹᱢᱤ ᱢᱟᱲᱟᱝ ᱤᱫᱤ ᱦᱩᱭᱩᱜ ᱠᱟᱱᱟ ᱾ ᱟ ᱢᱟᱱᱮ ᱡᱚᱠᱷᱚᱱ ᱜᱮ ᱚᱱᱠᱟ ᱡᱟᱹᱥᱛᱤ ᱧᱚᱜ ᱮ ᱫᱟᱜᱟᱭ ᱟᱫᱚ ᱦᱚᱭᱛᱳ ᱮᱛᱚᱦᱚᱵ ᱵᱟᱲᱟᱭ ᱦᱩᱭᱩᱜᱼᱟ ᱟᱥᱛᱮ ᱟᱥᱛᱮ᱾
ᱩᱸ ᱟᱪᱷᱟ ᱟᱯᱮ ᱥᱮᱫ ᱫᱚ ᱰᱟᱝᱨᱟ ᱱᱟᱦᱮᱞ ᱛᱮᱠᱚ ᱪᱟᱥ ᱜᱮᱭᱟ ᱥᱮ ᱴᱨᱟᱠᱴᱟᱨ ᱛᱮ᱾
ᱦᱳᱭ ᱵᱮᱥ ᱠᱩᱠᱞᱤ ᱵᱤᱱ ᱞᱟᱹᱭ ᱠᱟᱫᱟ ᱟᱹᱞᱤᱧ ᱥᱮᱫ ᱫᱚ ᱱᱟᱜ ᱠᱷᱟᱱ ᱚᱱᱠᱟ ᱧᱮᱞ ᱞᱮᱠᱷᱟᱱ ᱫᱚ ᱚᱱᱠᱟ ᱱᱟᱦᱮᱞ ᱛᱮᱦᱚᱸᱠᱚ ᱜᱮᱭᱟ ᱟᱨ ᱵᱟᱠᱷᱟᱱ ᱫᱚ ᱡᱟᱦᱟᱸ ᱢᱮᱥᱤᱱ ᱚᱱᱟ ᱢᱮᱥᱤᱱ ᱛᱮᱦᱚᱸ ᱠᱚ ᱥᱤ ᱵᱟᱲᱟᱭ ᱜᱮᱭᱟ ᱟᱫᱚ ᱠᱷᱟᱱ ᱟᱞᱤᱧ ᱥᱮᱫ ᱫᱚ ᱡᱟᱹᱥᱛᱤ ᱫᱚ ᱚᱱᱟ ᱢᱮᱥᱤᱱ ᱛᱮᱜᱮ ᱠᱚ ᱱᱮᱛᱟᱨ ᱫᱚᱠᱚ ᱥᱤ ᱵᱟᱲᱟᱭᱫᱟ
ᱦᱮᱸ ᱩᱱᱟᱹᱜ ᱠᱷᱟᱹᱴᱟᱹᱞᱤ ᱠᱚᱢᱚᱜ
ᱢᱟᱱᱮ ᱦᱳᱭ ᱟᱫᱚ ᱡᱤᱱᱤᱥᱴᱟᱜ ᱫᱚ ᱱᱚᱝᱠᱟ ᱦᱩᱭᱩᱜ ᱠᱟᱱᱟ ᱥᱮ ᱡᱟᱦᱟᱸ ᱢᱟᱱᱮ ᱫᱟᱜ ᱧᱚᱜᱚᱜ ᱠᱟᱱᱟ
ᱦᱩᱸ
ᱟᱫᱚ ᱚᱱᱟ ᱫᱚ ᱢᱮᱥᱤᱱ ᱛᱮᱵᱤᱱ ᱥᱤ ᱞᱮᱠᱷᱟᱱ ᱥᱚᱸᱜᱮ ᱵᱤᱱ ᱥᱤ ᱜᱚᱫᱟ ᱟᱨᱵᱤᱱ ᱨᱚᱦᱚᱭ ᱜᱚᱫᱟ
ᱟᱨ ᱱᱚᱶᱟ ᱰᱟᱸᱝᱨᱟ ᱱᱟᱦᱮᱞ ᱛᱮᱫᱚ ᱥᱤ ᱥᱤ ᱛᱮᱜᱮ ᱫᱟᱜ ᱟᱸᱡᱮᱫ ᱚᱱᱟ ᱟᱫᱚ ᱛᱤ ᱨᱮᱵᱤᱱ ᱨᱚᱦᱚᱭ ᱜᱚᱫᱟ?
ᱦᱮᱸ
ᱟᱫᱚ ᱚᱱᱟᱛᱮ ᱱᱮᱛᱟᱨ ᱦᱳᱭ ᱦᱳᱭ ᱟᱫᱚ ᱰᱟᱹᱟᱝᱨᱤ ᱱᱟᱦᱮᱞ ᱨᱮᱫᱚ ᱠᱟᱹᱴᱤᱡ ᱴᱟᱭᱤᱢ ᱫᱚ ᱵᱤᱥᱤ ᱧᱚᱜ ᱜᱮ ᱞᱟᱜᱟᱜᱼᱟ ᱥᱮ ᱚᱠᱛᱚ ᱫᱚ
ᱦᱩᱸ
ᱛᱟᱦᱚᱞᱮ ᱱᱮᱛᱟᱨ ᱫᱚ ᱩᱱᱟᱹᱜ ᱚᱠᱚᱭ ᱦᱚᱸ ᱵᱟᱠᱚ ᱯᱚᱨᱤᱥᱨᱚᱢ ᱮᱫᱟ ᱚᱱᱠᱟ ᱢᱚᱴᱚᱨ ᱛᱮ ᱠᱚ ᱥᱤ ᱵᱟᱲᱟᱭᱮᱫᱟ ᱡᱟᱸᱦᱟ ᱜᱟᱲᱤ ᱢᱚᱴᱚᱨ ᱛᱮᱜᱮ
ᱦᱮᱸ
ᱟᱫᱚ ᱟᱹᱵᱤᱱ ᱥᱮᱫ ᱜᱮ ᱪᱮᱫ ᱞᱮᱠᱟ ᱪᱮᱫ ᱛᱮᱠᱚ ᱥᱤ ᱵᱟᱲᱟᱭ ᱫᱟ ᱚᱱᱠᱟ ᱱᱟᱦᱮᱞ ᱠᱚᱛᱮ ᱥᱮ ᱚᱱᱠᱟ
ᱟᱞ ᱥᱮᱫ ᱫᱚ ᱡᱟᱦᱟᱸᱭ ᱠᱚ ᱦᱩᱰᱤᱧ ᱦᱩᱰᱤᱧ ᱛᱟᱠᱚ ᱠᱷᱮᱛ ᱠᱚ ᱦᱮᱸ ᱟᱫᱚ ᱚᱱᱟ ᱦᱩᱰᱤᱧ ᱠᱷᱮᱛ ᱠᱚᱫᱚ ᱦᱮᱸᱞᱮ ᱥᱤᱭᱮᱫᱟ ᱟᱨ ᱡᱟᱦᱟᱸ ᱫᱚ ᱠᱟᱹᱴᱤᱡ ᱞᱟᱹᱴᱩ ᱜᱮᱭᱟ ᱠᱷᱮᱛ ᱱᱟᱦᱮᱞ ᱥᱤ ᱛᱮᱦᱚᱸ ᱞᱟᱸᱜᱟ ᱵᱩᱡᱷᱟᱹᱜᱼᱟ ᱥᱮ ᱟᱫᱚ ᱛᱟᱦᱚᱞᱮ ᱜᱟᱹᱰᱤ ᱛᱮᱜᱮ ᱠᱚ ᱥᱤᱭᱫᱟ ᱦᱮᱸ ᱴᱨᱟᱠᱴᱟᱨ ᱱᱟᱦᱮᱞ ᱛᱮᱜᱮ᱾ ᱟᱨ ᱡᱚᱠᱷᱚᱱ ᱚᱱᱟ ᱟᱯᱷᱚᱨ ᱠᱚ ᱛᱚᱞᱟ ᱠᱚ ᱜᱤᱰᱤ ᱦᱩᱭᱩᱜ ᱛᱟᱦᱮᱱᱟ ᱛᱚᱠᱷᱚᱱ ᱫᱚ ᱱᱟᱦᱮᱞ ᱛᱮᱜᱮ ᱛᱚᱠᱷᱚᱱ ᱫᱚ ᱜᱟᱹᱰᱤ ᱫᱚ ᱛᱤᱱᱟᱹᱜ ᱮᱢ ᱠᱚᱨᱟᱣᱟ ᱦᱮᱸ ᱵᱟᱝ ᱴᱟᱠᱟ ᱠᱷᱚᱨᱪᱟ ᱢᱮᱱᱟᱜ ᱟᱥᱮ
ᱦᱳᱭ ᱦᱳᱭ ᱦᱳᱭ ᱚᱱᱟ ᱢᱟᱛᱚ ᱠᱟᱹ ᱠᱟᱹᱣᱰᱤ ᱞᱟᱜᱟᱜᱼᱟ
ᱦᱩ
ᱟᱪᱪᱷᱟ ᱟᱪᱷᱟ ᱛᱟᱦᱞᱮ ᱟᱹᱵᱤᱱ ᱚᱱᱠᱟ ᱥᱤ ᱵᱟᱲᱟᱭ ᱜᱮᱭᱟᱵᱤᱱ ᱥᱮ ᱵᱟᱝ ᱛᱟᱦᱚᱞᱮ ᱱᱟᱦᱮᱞ ᱠᱚᱛᱮ?
ᱦᱮᱸ ᱱᱟᱦᱮᱞ ᱠᱟᱛᱮ ᱞᱤᱧ ᱥᱤ ᱵᱟᱲᱟᱭ ᱜᱮᱭᱟ
ᱚ ᱱᱟᱦᱮᱞ ᱵᱚᱴᱟ ᱠᱚᱵᱤᱱ ᱥᱟᱵ ᱵᱟᱲᱟ ᱠᱟᱫᱟ
ᱦᱮᱸ ᱛᱚ ᱟᱪᱷᱟ
ᱦᱮᱸ
ᱦᱮᱸ ᱦᱮᱸ ᱥᱟᱵ ᱵᱟᱲᱟ ᱦᱩᱭ ᱟᱠᱟᱱ ᱜᱮᱭᱟ ᱚᱱᱟ ᱠᱚᱫᱚ ᱦᱮᱸ ᱦᱮᱸ
ᱦᱳᱭ ᱦᱳᱭ
ᱟᱵᱚ ᱢᱟ ᱠᱚᱲᱟ ᱦᱚᱯᱚᱱ ᱚᱱᱟ ᱢᱟᱛᱚ ᱥᱟᱵ ᱞᱟᱹᱠᱛᱤᱭᱟᱱ ᱠᱟᱱ ᱜᱮᱭᱟ ᱥᱮ
ᱦᱮᱸ
ᱱᱟᱯᱟᱭ ᱜᱮ ᱛᱟᱦᱚᱞᱮ
ᱦᱮᱸ
ᱛᱟᱦᱚᱞᱮ ᱜᱚᱝᱠᱮ ᱞᱟᱹᱭ ᱫᱟᱞᱤᱧ ᱦᱚᱜᱼᱚᱭ ᱡᱮ ᱱᱚᱣᱟ ᱨᱮ ᱜᱟᱞᱢᱟᱨᱟᱣ ᱦᱩᱭᱩᱜ ᱠᱟᱱᱟ ᱥᱮ
ᱦᱩ
ᱟᱫᱚ ᱱᱚᱶᱟ ᱨᱮᱫᱚ ᱛᱤᱱᱟᱹᱜ ᱫᱤᱱ ᱡᱚᱯᱲᱟᱣ ᱢᱮᱱᱟᱜ ᱟᱠᱟᱫ ᱵᱤᱱᱟ?
ᱟᱫᱚ ᱡᱚᱯᱲᱟᱣ ᱫᱚ ᱟᱹᱰᱤ ᱫᱤᱱ ᱠᱷᱚᱱᱜᱮ ᱡᱚᱯᱲᱟᱣ ᱫᱚ ᱢᱮᱱᱟᱜ ᱞᱤᱧᱟᱹ᱾ ᱟᱫᱚ ᱥᱩᱢᱚᱭ ᱵᱟᱝᱛᱮ ᱟᱨ ᱚᱝᱠᱟ ᱱᱮᱴᱳᱣᱟᱨᱠ ᱠᱚᱦᱚᱸ ᱵᱟᱭ ᱧᱟᱢᱟᱭ ᱴᱷᱤᱠ ᱢᱚᱛᱚ ᱚᱲᱟᱜ ᱠᱚᱨᱮ ᱫᱚ᱾
ᱦᱮᱸ ᱟᱫᱚ ᱛᱟᱦᱚᱞᱮ ᱚᱱᱠᱟ ᱜᱚᱞᱯᱷᱚ ᱵᱟᱝ ᱦᱩᱭ ᱟᱠᱟᱱ ᱜᱮᱭᱟ ᱟᱹᱰᱤ ᱫᱤᱱ ᱾ ᱟᱫᱚ ᱛᱮᱦᱤᱧ ᱟᱹᱱᱤᱡ ᱜᱮ ᱱᱚᱜ ᱥᱳᱢᱚᱭᱤᱧ ᱧᱟᱢ ᱠᱮᱫ ᱛᱮ ᱟᱫᱚ ᱠᱟᱹᱴᱤᱡ ᱤᱧ ᱜᱚᱞᱯᱷᱚ ᱞᱮᱜᱮ ᱾
ᱦᱳᱭ ᱦᱳᱭ ᱟᱫᱚᱱᱟᱜ, ᱠᱷᱟᱱ ᱦᱚᱸᱜ ᱱᱚᱣᱟ ᱡᱤᱱᱤᱥ ᱠᱚ ᱟᱹᱜᱩ ᱠᱟᱫᱟ ᱱᱚᱣᱟ ᱛᱚ ᱟᱹᱰᱤ ᱱᱟᱯᱟᱭ ᱡᱤᱱᱤᱥ ᱠᱚ ᱟᱹᱜᱩ ᱠᱟᱫᱟ ᱛᱚ,
ᱦᱩᱸ
ᱪᱮᱫᱟᱜ ᱥᱮ ᱟᱹᱰᱤ ᱟᱭᱢᱟ ᱟᱹᱰᱤ ᱨᱚᱠ ᱠᱚᱢ ᱠᱟᱛᱷᱟ ᱠᱚᱵᱚᱱ ᱵᱩᱡᱟ ᱥᱮᱵᱚᱱ ᱜᱟᱞᱢᱟᱨᱟᱣ ᱫᱟᱲᱮᱭᱟᱜᱼᱟ ᱾
ᱴᱷᱤᱠ
ᱟᱹᱵᱤᱱ ᱥᱮᱱᱟᱜ ᱠᱟᱛᱷᱟ ᱵᱤᱱ ᱞᱟᱹᱭᱟ ᱟᱹᱞᱤᱧ ᱥᱮᱫ ᱟᱹᱞᱤᱧ ᱥᱮᱱᱟᱜ ᱠᱟᱛᱷᱟ ᱞᱤᱧ ᱞᱟᱹᱭᱟ ᱟᱹᱵᱤᱱ ᱥᱮᱫ, ᱟᱹᱞᱤᱧ ᱦᱚᱸ ᱚᱱᱟ ᱦᱳᱭ ᱦᱳᱭ ᱦᱳᱭ ᱟᱹᱞᱤᱧ ᱦᱚᱸ ᱚᱱᱠᱟ ᱜᱮ ᱟᱵᱤᱱ ᱞᱮ ᱚᱱᱠᱟᱜᱮ ᱵᱮᱥᱤ ᱟᱭᱢᱟ ᱫᱤᱱ ᱫᱚ ᱵᱟᱹᱞᱤᱧ ᱦᱩᱭ ᱟᱠᱟᱱᱟ ᱟᱹᱞᱤᱧ ᱦᱚᱸ ᱚᱱᱠᱟ
ᱚ
ᱠᱚᱢ ᱫᱤᱱ ᱜᱮᱞᱤᱧ ᱦᱩᱭᱩᱜ ᱠᱟᱱᱟ ᱾ ᱟᱫᱚ ᱱᱟᱜ ᱠᱷᱟᱱ ᱱᱚᱣᱟ ᱨᱮᱱᱟᱜ ᱤᱭᱟᱹ ᱠᱚᱵᱤᱱ ᱵᱟᱲᱟᱭ ᱠᱟᱜ ᱜᱮᱭᱟ ᱛᱚ ᱡᱷᱚᱛᱚ ᱜᱮ,
ᱦᱮᱸ ᱵᱟᱲᱟᱭ ᱫᱚᱞᱤᱧ ᱵᱟᱲᱟᱭ ᱜᱮᱭᱟ ᱦᱮᱸ ᱵᱟᱲᱟᱭ ᱫᱚ ᱵᱟᱲᱟᱭ ᱜᱮ,
ᱚ ᱟᱪᱪᱷᱟ ᱪᱷᱟ ᱚ ᱦᱳᱭᱛᱚ
ᱟ ᱵᱩ ᱢᱟᱥᱮ ᱟᱢᱫᱟ ᱡᱟᱭᱜᱼᱟ ᱨᱮ ᱟᱢᱫᱟ ᱨᱚᱠᱚᱢ ᱢᱮᱱᱟᱜ ᱵᱚᱱᱟ ᱥᱮ᱾ ᱦᱮᱸ ᱵᱟᱝ ᱟᱫᱚ ᱡᱚᱛᱚ ᱥᱮᱱᱟᱜ ᱨᱚᱲ ᱠᱚᱦᱚᱸ ᱵᱟᱝ ᱥᱚᱢᱟᱱᱚᱜᱼᱟ, ᱟᱨ ᱫᱤᱭᱮ ᱟᱯᱮ ᱥᱮᱱᱟᱜ ᱚᱠᱟ ᱞᱮᱠᱟ ᱢᱤᱫ ᱵᱟᱨᱭᱟ ᱠᱟ ᱠᱟᱛᱷᱟ ᱫᱚ ᱡᱩᱫᱟᱹᱜ ᱜᱮᱭᱟ ᱥᱮ, ᱦᱩᱸ
ᱦᱳᱭ ᱦᱳᱭ ᱟᱹᱵᱤᱱ ᱟᱹᱞᱤᱧ ᱛᱚ ᱟᱹᱰᱤ ᱟᱹᱵᱤᱱ ᱟᱞᱟᱫᱟ, ᱟᱹᱞᱤᱧ ᱚᱱᱟ ᱴᱚᱴᱷᱟ ᱡᱚᱛᱚ ᱠᱟᱛᱷᱟ ᱫᱚ ᱵᱟᱝ ᱢᱤᱫᱚᱜᱼᱟ ᱥᱮ,
ᱵᱟᱝᱟ
ᱦᱳᱭ
ᱛᱟᱦᱚᱞᱮ ᱜᱚᱢᱠᱮ ᱞᱟᱹᱭ ᱫᱟᱞᱤᱧ ᱡᱟᱦᱟᱱᱟᱜ ᱵᱤᱱ ᱪᱤᱠᱟᱹᱭᱮᱫᱟ ᱥᱮ ᱪᱮᱫ ᱟᱸᱡᱚᱢᱚᱜ ᱠᱟᱱ ᱫᱚ ᱠᱷᱚᱲ ᱠᱷᱚᱲ
ᱚ ᱟᱪᱪᱷᱟ ᱦᱮᱸ ᱟᱫᱚ ᱱᱚᱜᱚᱭ ᱛᱟᱲᱟᱢ ᱵᱟᱲᱟ ᱦᱩᱭᱩᱜ ᱠᱟᱱᱟ ᱠᱟᱹᱴᱤᱡ ᱰᱟᱹᱝᱨᱤ ᱠᱚᱦᱚᱸ ᱟᱹᱪᱩᱨ ᱦᱩᱭᱩᱜ ᱠᱟᱱᱟ᱾
ᱚ ᱟᱪᱪᱷᱟ ᱟᱪᱪᱷᱟ ᱪᱷᱟ ᱪᱷᱟ ᱟᱫᱚ ᱚᱱᱟᱜᱮ ᱦᱚᱭᱛᱚ ᱞᱤᱧ ᱟᱸᱡᱚᱢ ᱮᱫᱟ᱾ ᱮ ᱚᱠᱟ ᱥᱚᱢᱚᱭ ᱠᱷᱚᱲᱚ ᱦᱚᱪᱚᱲᱚ ᱦᱚᱪᱚ ᱥᱟᱰᱮ ᱜᱚᱫᱚᱜ ᱚ ᱦᱳᱭ ᱦᱳᱭ ᱦᱳᱭ
ᱫᱟ ᱟᱫᱚ ᱡᱚᱢᱟᱠᱚ ᱥᱮ ᱟᱫᱚ ᱡᱚᱢ ᱞᱮᱠᱷᱟᱡ ᱢᱟ ᱹᱰᱤ
ᱚ ᱟᱪᱪᱷᱟ ᱟᱪᱪᱷᱟ ᱦᱳᱭ ᱦᱳᱭ ᱚᱱᱟ ᱢᱟᱛᱚ ᱵᱟᱠᱛᱚ ᱜᱮ ᱞᱟᱜᱟᱜᱼᱟ ᱥᱮ᱾
ᱦᱮᱸ
ᱦᱚᱞᱟᱜ ᱦᱚᱲ ᱠᱚ ᱤᱭᱟᱹ ᱜᱤᱲᱤᱭ ᱠᱮᱫᱟ ᱩᱱᱟᱹᱜ
ᱦᱩᱸ ᱦᱩᱸ
ᱚᱱᱟ ᱠᱚᱫᱚ ᱵᱟᱫᱽᱷᱚ ᱜᱮ ᱦᱳᱭ ᱦᱳᱭ
ᱵᱟᱝᱠᱷᱟᱱ ᱛᱚᱞᱟ ᱵᱟᱠᱷᱟᱱ ᱫᱚ ᱡᱟᱥ ᱪᱤᱠᱟᱹᱛᱮ ᱦᱩᱭᱩᱜ ᱛᱟᱠᱚᱣᱟ ᱦᱩᱸ᱾
ᱦᱳᱭ ᱯᱟᱞᱮ
ᱛᱟᱞᱦᱮ ᱟᱯᱮ ᱥᱮᱫ ᱫᱚ ᱮᱠᱟᱞ ᱛᱮᱜᱮ ᱪᱟᱥ ᱫᱚ ᱟᱹᱣᱨᱤ ᱠᱚ ᱫᱷᱩᱨᱟᱹᱜᱼᱟ ᱵᱟᱝ
ᱵᱟᱝ ᱵᱟᱝ ᱟᱞᱮ ᱪᱮᱫ ᱫᱚ ᱚᱱᱠᱟ ᱵᱟᱝ ᱛᱤᱜᱩᱱ ᱠᱟᱱᱟ ᱠᱷᱮᱛ ᱠᱚᱨᱮ ᱦᱚᱸ᱾ ᱟᱫᱚ ᱛᱟᱦᱚᱞᱮ ᱚᱱᱟᱛᱮ ᱮᱠᱷᱱᱳ ᱟᱹᱣᱨᱤᱞ ᱞᱮ ᱮᱦᱚᱵ ᱫᱟᱲᱮᱭᱟᱜᱼᱟ᱾
ᱦᱩᱸ ᱟᱪᱪᱷᱟ ᱦᱮᱸ
ᱚᱱᱠᱟᱱᱟ ᱛᱚ
ᱟᱫᱚ ᱫᱟᱜ ᱠᱷᱟᱱ ᱢᱟ ᱵᱷᱟᱜᱤ ᱜᱮ ᱦᱮᱸ ᱵᱟᱝ
ᱦᱳᱭ ᱦᱳᱭ ᱫᱟᱜ ᱟᱫᱚ ᱛᱟᱭᱚᱢ ᱫᱟᱨᱟᱢ ᱧᱮᱞ ᱦᱩᱭᱩᱜ ᱠᱟᱱᱟ ᱛᱚ ᱟᱫᱚ ᱪᱮᱫ ᱠᱷᱟᱱ ᱟᱫᱚ ᱛᱟᱦᱞᱮ ᱜᱚᱢᱠᱮ ᱞᱟᱹᱭ ᱫᱟᱞᱤᱧ ᱟᱵᱤᱱ ᱦᱮᱸ ᱪᱮᱫ ᱵᱤᱱ ᱞᱟᱹᱭᱫᱟ?
ᱚ ᱞᱟᱹᱭᱫᱟᱹᱧ ᱤᱭᱟᱹ ᱟᱯᱮ ᱥᱮᱫ ᱫᱚ ᱚᱱᱟ ᱵᱤᱨ ᱵᱩᱨᱩ ᱠᱚᱫᱚ ᱢᱮᱱᱟᱜ ᱜᱮᱭᱟ ᱥᱮ ᱪᱮᱫ?
ᱦᱳᱭ ᱦᱳᱭ ᱜᱚᱢᱠᱮ ᱟᱹᱞᱤᱧ ᱥᱮᱫ ᱫᱚ ᱱᱟᱜ ᱠᱷᱟᱱ ᱵᱤᱨ ᱫᱚ ᱢᱮᱱᱟᱜ ᱟᱠᱟᱫᱟ ᱚᱱᱠᱟ ᱵᱩᱨᱩ ᱫᱚ ᱵᱟᱹᱱᱩᱜ ᱟᱠᱟᱫᱟ᱾
ᱚ
ᱟᱫᱚ ᱟᱹᱞᱤᱧ ᱫᱚ ᱱᱟᱜ ᱠᱷᱟᱱ ᱞᱟᱹᱭ ᱞᱮᱠᱷᱟᱱ ᱫᱚ ᱚᱱᱠᱟ ᱵᱤᱨ ᱫᱤᱥᱚᱢ ᱜᱮᱞᱤᱧ ᱯᱟᱲᱟᱜ ᱠᱟᱱᱟ᱾ ᱡᱟᱦᱟᱸ ᱫᱚ ᱛᱟᱺᱰᱤ ᱴᱩᱯᱨᱤ ᱚᱱ-ᱱᱟ ᱦᱚᱸ ᱯᱟᱲᱟᱜ ᱠᱟᱱᱟ᱾
ᱚ
ᱟᱫᱚ ᱱᱟᱜ ᱠᱷᱟᱱ ᱵᱩᱨᱩ ᱫᱚ ᱱᱚᱣᱟ ᱠᱷᱟᱱ ᱵᱟᱹᱱᱩᱜ ᱟᱠᱟᱫ ᱛᱟᱞᱮᱭᱟ᱾
ᱵᱩᱨᱩ ᱠᱚᱫᱚ ᱵᱟᱹᱱᱩᱜ ᱜᱮᱭᱟ ᱵᱟᱝ᱾
ᱦᱳᱭ ᱦᱳᱭ ᱟᱫᱚ ᱟᱹᱵᱤᱱ ᱜᱮ ᱪᱮᱫ ᱞᱮᱠᱟ ᱚᱠᱟ ᱴᱚᱴᱷᱟ ᱵᱤᱱ ᱯᱟᱲᱟᱜ ᱠᱟᱱᱟ ᱵᱤᱨ ᱵᱩᱨᱩ ᱴᱚᱴᱷᱟ ᱥᱮ ᱴᱟᱺᱰᱤ ᱴᱩᱜᱠᱨᱤ ᱴᱚᱴᱷᱟ
ᱟᱹᱞᱤᱧ ᱫᱚ ᱚᱱᱠᱟ ᱟᱞᱮ ᱥᱮᱫ ᱫᱚ ᱵᱤᱨ ᱠᱚᱫᱚ ᱵᱟᱹᱱᱩᱜ ᱜᱮᱭᱟ ᱯᱷᱟᱠᱟ ᱜᱮᱭᱟ ᱟᱨ ᱵᱩᱨᱩ ᱠᱚ ᱢᱮᱱᱟᱜᱼᱟ ᱵᱟᱨᱭᱟ ᱯᱮᱭᱟ ᱦᱩᱸ ᱦᱟᱸᱰᱮ ᱱᱟᱰᱮ᱾
ᱟᱪᱪᱷᱟ ᱟᱪᱪᱷᱟ ᱟᱪᱪᱷᱟ ᱦᱳᱭ ᱦᱳᱭ ᱢᱚᱸᱡᱽ ᱜᱮ ᱛᱟᱦᱚᱞᱮ
ᱦᱳᱭ ᱛᱟᱦᱞᱮ ᱥᱮᱸᱫᱽᱨᱟ ᱠᱚᱫᱚ ᱪᱟᱞᱟᱜ ᱜᱮᱭᱟ ᱛᱚ?
ᱦᱮᱸ ᱜᱚᱢᱠᱮ ᱟᱫᱚ ᱞᱟᱹᱭ ᱫᱟᱞᱤᱧ ᱚᱠᱛᱚ ᱢᱟᱦᱟ ᱛᱚ ᱦᱳᱭ ᱦᱤᱡᱩᱜ ᱠᱟᱱ
ᱦᱮᱸ ᱦᱮᱸ ᱴᱷᱤᱠ ᱜᱮᱭᱟ
ᱛᱟᱦᱚᱞᱮ ᱟᱨᱚ ᱚᱱᱠᱟᱜᱮ ᱛᱟᱭᱚᱢ ᱫᱟᱨᱟᱢ ᱛᱮ ᱜᱟᱞᱢᱟᱨᱟᱣ ᱦᱩᱭᱩᱜᱼᱟ
ᱦᱮᱸ
ᱟᱨ ᱟᱹᱞᱤᱧ ᱢᱟ ᱟᱵᱤᱱ ᱥᱟᱛᱮ ᱜᱟᱞᱢᱟᱨᱟᱣ ᱠᱟᱛᱮᱫ